ᱦᱮᱞᱳ᱾
ᱦᱮᱞᱳ ᱦᱮᱸ ᱟᱹᱞᱤᱧᱟᱜ ᱨᱳᱲ ᱵᱮᱱ ᱟᱸᱡᱚᱢ ᱧᱟᱢ ᱮᱜᱼᱟ ᱦᱮᱸ᱾ ᱡᱚᱦᱟᱨ ᱜᱮ ᱟᱹᱞᱤᱧᱟᱜ ᱨᱚᱲ ᱵᱤᱱ ᱟᱸᱡᱚᱢᱚᱜ ᱟᱸᱡᱚᱢᱮᱫ ᱠᱟᱱᱟᱞᱤᱧ ᱟᱵᱤᱱᱟᱜ ᱨᱚᱲ᱾ ᱟᱹᱞᱤᱧᱟᱜ ᱵᱤᱱ ᱟᱸᱡᱚᱢ ᱫᱟ᱾
ᱦᱳᱭ ᱟᱸᱡᱚᱢᱚᱜ ᱠᱟᱱ ᱜᱮᱭᱟ᱾
ᱟᱹᱞᱤᱧᱟᱜ ᱨᱚᱲ ᱨᱚᱲ ᱠᱚᱵᱤᱱ ᱟᱸᱡᱚᱢ ᱟᱪᱪᱷᱟ ᱵᱮᱥ᱾ ᱟᱫᱚ ᱛᱟᱦᱚᱞᱮ ᱠᱟᱛᱷᱟ ᱞᱟᱦᱟ ᱤᱫᱤ ᱦᱩᱭᱩᱜᱼᱟ ᱥᱮ ᱪᱮᱫᱞᱮᱠᱟ᱾
ᱦᱳᱭ
ᱚᱱᱛᱮ ᱫᱚ ᱫᱟᱜ ᱵᱟᱲᱟᱭ ᱫᱟᱭ ᱥᱮ ᱵᱟᱝ ᱾
ᱚ ᱦᱩᱲᱩ ᱨᱚᱦᱚᱭ ᱠᱟᱹᱢᱤ ᱥᱮ ᱚᱱᱛᱮ ᱫᱚ ᱵᱟᱨ ᱵᱟᱨ ᱫᱷᱟᱣ ᱜᱮ ᱪᱟᱥ ᱦᱩᱭᱩᱜᱼᱟ ᱟᱯᱮᱥᱮᱫ ᱫᱚ᱾ ᱟᱯᱮ ᱥᱮᱫ ᱫᱚ ᱵᱟᱨ ᱫᱷᱟᱣ ᱢᱤᱫ ᱫᱚᱢ ᱜᱮ᱾
ᱵᱟᱝ ᱢᱤᱫ ᱫᱚᱢ ᱜᱮ ᱦᱩᱲᱩ ᱨᱚᱦᱚᱭ ᱫᱚ᱾
ᱟ ᱟᱪᱪᱷᱟ᱾ ᱟᱞᱮ ᱥᱮᱫ ᱢᱟ ᱚᱱᱠᱟ ᱵᱟᱨ ᱫᱷᱟᱣ ᱪᱟᱥ ᱦᱩᱭᱩᱜᱼᱟ ᱟᱫᱚ ᱚᱱᱠᱟ ᱫᱟᱜ ᱵᱟᱲᱟᱭ ᱫᱟᱭ ᱛᱚ᱾ ᱟᱨ ᱢᱟᱱᱮ ᱵᱟᱹᱭᱦᱟᱹᱲ ᱠᱚ ᱡᱟᱦᱟᱸᱠᱚ ᱫᱟᱜ ᱠᱚ ᱞᱟᱜᱟᱣ ᱠᱟᱱᱟ ᱚᱱᱟ ᱠᱚ ᱨᱮ ᱫᱚᱠᱚ ᱨᱚᱦᱚᱭ ᱠᱚᱣᱟ᱾ ᱟ ᱞᱟᱜᱟᱣ ᱠᱟᱱᱟ ᱟᱨᱠᱤ ᱪᱟᱞᱟᱜ ᱠᱟᱱ ᱜᱮ ᱟᱨ ᱜᱷᱩᱴᱩ ᱠᱚ ᱛᱚ ᱦᱟᱜ ᱟᱹᱣᱨᱤᱜᱼᱟ ᱟᱨ ᱜᱷᱩᱴᱩ ᱠᱚ ᱫᱚ ᱟᱫᱚ ᱤᱭᱟᱹ ᱠᱮᱱᱮᱞ ᱫᱟᱜ ᱛᱮᱞᱮᱧ ᱪᱟᱥᱟ᱾
ᱟᱯᱮ ᱥᱮᱫ ᱫᱚ ᱚᱠᱟᱞᱮᱠᱟ ᱠᱮᱱᱮᱞ ᱫᱟᱜ ᱨᱮᱱᱟᱜ ᱯᱚᱨᱤᱥᱮᱵᱟ ᱢᱮᱱᱟᱜ ᱟᱥᱮ ᱵᱟᱹᱱᱩᱜ-ᱟ᱾
ᱵᱟᱝ ᱠᱮᱱᱮᱞ ᱫᱟᱜ ᱫᱚ ᱟᱞᱮᱥᱮᱫ ᱵᱟᱹᱱᱩᱜᱼᱟ ᱢᱟᱱᱮ ᱦᱟᱛᱮᱱᱟᱝ ᱜᱮ ᱥᱮᱨᱢᱟ ᱫᱟᱜ᱾ ᱟᱨ ᱱᱚᱝᱠᱟ ᱢᱤᱫᱤᱱ ᱛᱮ ᱨᱟᱠᱟᱵ ᱵᱟᱲᱟᱭ ᱛᱟᱦᱮᱱᱟ ᱞᱮ ᱰᱮᱢ ᱢᱮᱱᱟᱜᱼᱟ᱾
ᱟᱨ᱾ ᱰᱮᱢ ᱠᱷᱚᱱᱟᱜ ᱵᱟᱝ ᱚᱱᱛᱮ ᱚᱝᱠᱟ ᱠᱚᱱᱳ ᱤᱭᱟᱹ ᱵᱟᱹᱱᱩᱜᱼᱟ ᱢᱟᱱᱮ ᱡᱟᱦᱟᱸ ᱠᱚ ᱞᱟᱹᱭᱟ ᱥᱮᱞᱚ ᱥᱟᱵᱢᱟᱨᱥᱟᱞ ᱨᱮᱱᱟᱜ ᱵᱮᱵᱚᱥᱛᱟ ᱚᱱᱠᱟ ᱵᱟᱹᱱᱩᱜᱼᱟ᱾
ᱟ ᱵᱟᱹᱱᱩᱜ ᱟᱠᱟᱫᱟ᱾
ᱟᱯᱮ ᱥᱮᱫ ᱠᱚ ᱵᱤᱨ ᱵᱩᱨᱩ ᱠᱚ ᱪᱮᱫ ᱞᱮᱠᱟ ᱢᱮᱱᱟᱜ ᱟᱠᱟᱫ ᱜᱮᱭᱟ ᱥᱮ ᱵᱤᱨ ᱵᱩᱨᱩ ᱠᱚ᱾
ᱵᱤᱨ ᱵᱩᱨᱩ ᱠᱚ ᱫᱚ ᱢᱮᱱᱟᱜ ᱟᱠᱟᱜ ᱜᱮᱭᱟ ᱡᱚᱛᱚ ᱜᱮ ᱫᱟᱜ ᱠᱚ ᱦᱚᱸ ᱠᱚᱱᱚ ᱫᱟᱜ ᱠᱚᱨᱮᱱᱟᱝ ᱦᱚᱸ ᱢᱟᱱᱮ ᱫᱤᱠᱩᱨᱚ ᱫᱤᱠᱚᱛ ᱵᱟᱹᱱᱩᱜᱼᱟ ᱡᱚᱛᱚᱣᱟᱜ ᱜᱮᱤ ᱢᱮᱱᱟᱜ ᱜᱮᱭᱟ᱾
ᱦᱮ ᱦᱮ᱾
ᱫᱤᱭᱮ ᱛᱟᱦᱚᱞᱮ ᱱᱚᱜ ᱚᱚᱭ ᱤᱭᱟ ᱟᱢᱵᱟᱵᱛᱤ ᱯᱟᱨᱚᱵᱽ ᱨᱮᱱᱟᱜ ᱟᱢᱵᱟᱵᱛᱤ ᱯᱚᱨᱚᱵᱽ ᱪᱮᱫ ᱞᱮᱠᱟ ᱯᱮ ᱢᱟᱱᱟᱣ ᱠᱮᱫᱼᱟ? ᱤᱭᱟᱹ ᱢᱟᱱᱟᱣ ᱠᱮᱫᱼᱟ᱾
ᱟᱢᱵᱟᱵᱚᱛᱤ ᱯᱚᱨᱚᱵᱽ ᱫᱚ ᱴᱷᱤᱠᱜᱤ ᱢᱟᱱᱟᱣ ᱦᱩᱭᱱᱟ᱾ ᱢᱟᱱᱮ ᱟᱢᱵᱟᱵᱛᱤ ᱯᱚᱨᱚᱵᱽ ᱨᱮᱫᱚ ᱯᱷᱚᱞ ᱠᱚᱠᱚ ᱡᱚᱢᱟ᱾ ᱯᱷᱚᱞ ᱠᱚ ᱡᱚᱢ ᱦᱩᱭᱱᱟ ᱟᱨ ᱰᱟᱝᱨᱟ ᱠᱚ ᱱᱟᱦᱮᱞ ᱵᱟᱞᱮ ᱡᱚᱲᱟᱣ ᱠᱚ ᱛᱟᱦᱮᱸᱱᱟ᱾ ᱟᱢᱵᱟᱵᱛᱤ ᱯᱚᱨᱚᱵᱽ ᱨᱮ ᱫᱚ ᱦᱟᱥᱟ᱾ ᱠᱚ ᱢᱟᱱᱮ ᱦᱟᱥᱟ ᱨᱮᱱᱟᱝ ᱫᱚ ᱠᱟᱹᱢᱤ ᱜᱮ ᱵᱟᱝ ᱞᱟᱹᱠᱛᱤ᱾
ᱦᱮᱸ ᱟᱪᱷᱟ᱾ ᱚᱱᱠᱟ ᱪᱚᱞ ᱢᱮᱱᱟᱜ ᱟᱠᱟᱫ ᱟᱯᱮ ᱥᱮᱫ ᱫᱚ ᱟᱪᱷᱟ ᱵᱮᱥ᱾ ᱟᱯᱮᱥᱮᱫ ᱫᱚ ᱮᱠᱷᱚᱱᱳ ᱠᱤ ᱤᱭᱟᱹ ᱢᱟᱱᱮ ᱪᱮᱫ ᱠᱚ ᱞᱮᱰᱟᱹᱟᱝᱜᱤ ᱱᱟᱦᱮᱞ ᱛᱮᱜᱮ ᱪᱟᱥ ᱵᱟᱥ ᱫᱚ ᱦᱩᱭᱩᱜᱭ ᱜᱮᱭᱟ᱾
ᱦᱳᱭ ᱰᱟᱝᱨᱟ ᱱᱟᱦᱮᱞ ᱴᱨᱟᱠᱴᱟᱨ ᱡᱚᱛᱚ ᱛᱮ ᱜᱮ᱾
ᱟᱞᱮ ᱥᱮᱫ ᱢᱟ ᱱᱮᱛᱟᱨ ᱫᱚ ᱢᱟᱱᱮ ᱴᱨᱟᱠᱴᱟᱨ ᱨᱮᱱᱟᱜ ᱤᱭᱟᱹᱮ ᱵᱮᱥᱤ᱾ ᱦᱮᱸᱥᱮ ᱡᱟᱹᱥᱛᱤ ᱜᱮᱭᱟ ᱟᱨ ᱚᱱᱮ ᱰᱟᱝᱨᱤ ᱤᱭᱟᱹ ᱢᱟ ᱚᱱᱟ ᱛᱮᱫᱚ ᱩᱱᱟᱹᱜ᱾ ᱢᱟᱱᱮ ᱠᱷᱩᱵ ᱠᱚᱢᱟ ᱱᱤᱱᱡᱟᱨ ᱢᱟ ᱯᱨᱟᱭ ᱢᱩᱪᱟᱹᱫ ᱢᱩᱪᱟᱹᱫ ᱞᱮᱠᱟ ᱜᱮ᱾ ᱦᱮᱸ ᱥᱮ᱾ ᱯᱤᱴᱷᱟᱹ ᱞᱟᱴᱷᱤᱠ ᱠᱚ ᱛᱟᱦᱚᱞᱮ ᱦᱩᱭ ᱵᱟᱲᱟᱭᱮᱱᱟ ᱵᱟᱝ ᱟᱢᱵᱛᱤᱟ ᱨᱮ ᱫᱚ ᱾
ᱦᱳᱭ ᱦᱩᱭ ᱜᱮ ᱡᱟᱦᱟᱸ ᱱᱟᱜ᱾ ᱚᱱᱠᱟ ᱵᱷᱚᱞ ᱡᱤᱱᱤᱥ ᱠᱚ ᱡᱚᱢ ᱵᱟᱲᱟ ᱦᱩᱭᱱᱟ ᱯᱤᱴᱷᱟᱹ ᱞᱟᱴᱷᱟ ᱠᱚ᱾
ᱟᱹᱵᱤᱱ ᱫᱚ ᱪᱮᱫ ᱯᱷᱚᱞ ᱚᱱᱠᱟ ᱵᱮᱥᱤ ᱵᱤᱱ ᱡᱚᱢ ᱞᱮᱫᱼᱟ ᱚᱱᱟ ᱤᱭᱟᱹᱟᱹᱨᱮ ᱡᱟᱦᱟᱸ ᱠᱚ ᱞᱟᱹᱭᱟ ᱯᱷᱚᱞ ᱯᱟᱠᱚᱲ?
ᱠᱟᱱᱴᱷᱟᱲ ᱛᱟᱦᱮᱸ ᱠᱟᱱᱟ ᱠᱟᱱᱴᱷᱟᱲ ᱵᱤᱞᱤ ᱞᱤᱧ ᱡᱚᱢ ᱞᱮᱫᱟ ᱩᱞ ᱵᱤᱞᱤᱪ᱾ ᱥᱚ ᱵᱤᱞᱤ ᱵᱟᱥ ᱤᱱᱟᱹ ᱜᱮ᱾
ᱦᱮᱸ ᱟᱨ ᱥᱤᱡᱤᱱ ᱨᱮᱭᱟᱜ ᱠᱟᱱᱟ ᱛᱚ ᱚᱱᱟ ᱫᱚ ᱠᱟᱹᱴᱤᱡ ᱥᱤᱵᱤᱞ ᱧᱚᱜ ᱜᱮᱭᱟ᱾ ᱥᱤᱡᱤᱱ ᱨᱮᱱᱟ ᱡᱚ ᱵᱤᱞᱤ ᱠᱚᱫᱚ ᱵᱟᱝ ᱥᱮ?
ᱦᱳᱭ᱾
ᱤᱭᱟᱹ ᱱᱮᱛᱟᱨ ᱚᱸᱰᱮ ᱛᱟᱨᱚᱵ ᱠᱚ ᱵᱟᱝ ᱧᱟᱢᱚᱜᱼᱟ ᱵᱤᱨ ᱨᱮ ᱚᱱᱟ ᱠᱚᱵᱤᱱ ᱡᱚᱢ ᱵᱟᱲᱟ ᱟᱠᱟᱫ ᱜᱮ?
ᱛᱟᱨᱚᱜ ᱠᱚᱫᱚ ᱵᱟᱝ ᱚᱱᱟ ᱠᱚ ᱡᱚᱢ ᱫᱚ ᱵᱟᱝ ᱪᱟᱞᱟᱣ ᱞᱮᱱᱟ ᱞᱤᱧ᱾
ᱟᱨ ᱪᱷᱟᱵᱤᱥ᱾ ᱪᱟᱥᱵᱟᱥ ᱠᱟᱹᱢᱤ ᱠᱚᱫᱚ ᱱᱚᱜᱼᱚ ᱱᱚᱝᱠᱟ, ᱥᱮᱨᱢᱟ ᱡᱟᱹᱲᱤ ᱠᱚᱦᱚᱸ ᱱᱚᱜᱼᱚ ᱱᱚᱝᱠᱟ᱾ ᱮᱸ ᱟᱯᱮ ᱥᱮᱱ᱾ ᱚᱱᱠᱟ ᱪᱮᱫ ᱠᱚ ᱯᱚᱨᱚᱵᱽ ᱚᱱᱠᱟ ᱯᱤᱦᱟᱹ ᱦᱩᱭᱩᱜ ᱜᱮᱭᱟ ᱚᱱᱠᱟ ᱢᱟᱨᱟᱝ ᱧᱚᱜᱼᱟ ᱡᱟᱦᱟᱸ ᱫᱚ ᱟᱹᱰᱤ ᱧᱮᱞ ᱡᱚᱝ ᱟ᱾ ᱯᱚᱨᱚᱵᱽ ᱯᱤᱦᱟᱹ ᱠᱚ᱾
ᱢᱟᱨᱟᱝ ᱧᱚᱜ-ᱟ ᱯᱚᱨᱚᱵᱽ ᱫᱚ ᱟᱵᱚ ᱦᱚᱲ ᱦᱚᱯᱚᱱᱟᱜ ᱢᱟᱛᱚ ᱡᱚᱛᱚᱠᱷᱚᱱ ᱞᱟᱹᱴᱩ ᱯᱚᱨᱚᱵᱽ ᱢᱟ ᱥᱚᱨᱦᱟᱭ ᱠᱟᱱᱟ ᱜᱮ᱾
ᱳ ᱥᱚᱨᱦᱟᱭ ᱯᱮ ᱛᱤᱱᱟᱹᱜ ᱫᱤᱱ ᱯᱮ ᱢᱟᱱᱟᱣ ᱜᱮᱭᱟ ᱥᱚᱨᱦᱟᱭ?
ᱥᱚᱨᱦᱟᱭ ᱫᱚ ᱟᱞᱮᱫᱚ ᱡᱟᱹᱥᱛᱤ ᱠᱟᱭ ᱛᱮᱫᱚ᱾ ᱱᱚᱝᱠᱟ ᱯᱟᱸᱪ ᱫᱤᱱᱞᱮ ᱢᱟᱱᱟᱣ ᱛᱟᱦᱮᱸᱱᱟ᱾
ᱦᱮᱸ ᱟᱪᱷᱟ ᱵᱮᱥ᱾ ᱟᱯᱮ ᱫᱚ ᱚᱱᱮ ᱤᱭᱟᱹ ᱨᱮᱯᱮ ᱥᱚᱨᱦᱟᱭᱚᱜᱼᱟ ᱥᱮ ᱚᱠᱟᱞᱮᱠᱟ ᱚᱱᱮ ᱪᱮᱫ ᱠᱚ ᱞᱟᱹᱭᱟ ᱯᱩᱥ ᱵᱚᱸᱜᱟ ᱥᱮ᱾
ᱦᱚᱸ ᱯᱩᱥ ᱵᱚᱸᱜᱟ᱾
ᱟᱞᱮ ᱥᱮᱫ ᱢᱟ ᱥᱚᱨᱦᱟᱭ ᱪᱟᱸᱫᱳ ᱨᱮᱜᱮ ᱞᱮ ᱥᱚᱨᱦᱟᱭᱚᱜᱼᱟ᱾ ᱟᱞᱮ ᱥᱮᱫ ᱫᱚ ᱚᱸᱰᱮ ᱞᱟᱦᱟ ᱦᱮᱸ ᱥᱚᱨᱦᱟᱭ ᱪᱟᱸᱫᱳ ᱫᱚ ᱥᱚᱨᱦᱟᱭ ᱨᱮᱜᱮ ᱞᱮ ᱥᱚᱨᱦᱟᱭᱚᱜ-ᱟ ᱾ ᱟᱨ ᱤᱭᱟᱹ ᱠᱚᱢ ᱥᱮᱫ ᱦᱚᱸ ᱯᱮ ᱫᱤᱱ ᱜᱟᱱ ᱟᱨᱠᱤ ᱯᱮ ᱢᱟᱦᱟ ᱜᱟᱱ ᱾
ᱟᱪᱪᱷᱟ ᱾
ᱟᱯᱮ ᱥᱮᱫ ᱫᱚ ᱮᱠᱟᱞ ᱛᱮ ᱢᱟᱱᱮ ᱥᱚᱨᱦᱟᱭ ᱦᱚᱸᱯᱮ ᱥᱚᱨᱦᱟᱭᱚᱜ-ᱟ ᱟᱨ ᱪᱮᱫ ᱠᱚ ᱢᱮᱱᱟ ᱮᱠᱟᱞᱛᱮ ᱥᱟᱠᱨᱟᱛ ᱦᱚᱸᱯᱮ ᱥᱟᱠᱨᱟᱛᱚᱜ-ᱟ ᱦᱮᱸᱥᱮ ᱵᱟᱝ?
ᱚᱱᱟ ᱢᱟᱱᱮ ᱢᱤᱞᱟᱹᱣ ᱨᱮᱜᱮ ᱦᱩᱭ ᱩᱛᱟᱹᱨᱚᱜ-ᱟ ᱢᱩᱪᱟᱹᱫ ᱫᱤᱱ ᱨᱮ᱾
ᱦᱚᱸ, ᱮᱱᱮᱡ ᱥᱮᱨᱮᱧ ᱠᱚᱫᱚ ᱪᱮᱫ ᱞᱮᱠᱟ ᱦᱩᱭᱩᱜ ᱜᱮᱭᱟ? ᱥᱚᱨᱦᱟᱭ
ᱮᱱᱮᱡ ᱥᱮᱨᱮᱧ ᱯᱩᱨᱟᱹ ᱢᱚᱸᱡᱽ ᱮᱸ ᱩᱢ ᱦᱤᱞᱚᱜ ᱫᱚ ᱜᱟᱹᱭ ᱠᱚᱠᱚ ᱡᱟᱜᱟᱣ ᱠᱚᱣᱟ ᱥᱤᱢᱨᱟᱜ ᱛᱮ
ᱟᱨᱚ ᱯᱷᱤᱨ ᱵᱚᱸᱜᱟ ᱦᱤᱞᱳᱜ ᱫᱚ ᱵᱚᱸᱜᱟ ᱦᱩᱭᱩᱜ-ᱟ ᱾
ᱦᱮᱸ ᱾
ᱟᱨ ᱠᱷᱩᱱᱴᱟᱹᱣ ᱦᱤᱞᱳᱜ ᱫᱚᱻ ᱢᱮᱰᱟᱢ ᱠᱷᱩᱱᱴᱟᱹᱣ ᱦᱤᱞᱳᱜ ᱫᱚ ᱰᱟᱝᱨᱟ ᱠᱚ ᱠᱷᱩᱱᱴᱟᱹᱣ ᱦᱩᱭᱩᱜ-ᱟ, ᱤᱱᱟᱹ ᱦᱤᱞᱳᱜ ᱦᱚᱸ ᱡᱟᱜᱟᱣ ᱦᱩᱭᱩᱜ-ᱟ, ᱢᱟᱱ ᱮ ᱜᱟᱹᱭ ᱡᱟ ᱫᱚᱢ ᱦᱩᱭᱩᱜ-ᱟ ᱥᱚᱨᱦᱟᱭ ᱨᱮᱫᱚ ᱾
ᱟᱪᱪᱷᱟ ᱾ ᱟᱯᱮ ᱥᱮᱱᱟᱜ ᱨᱟᱦᱟ ᱟᱞᱮ ᱥᱮᱱᱟᱜ ᱥᱚᱨᱦᱟᱭ ᱨᱟᱦᱟ ᱫᱚ ᱠᱟᱹᱴᱤᱡ ᱟᱞᱟᱫᱟ ᱡᱩᱫᱟᱹ ᱧᱚᱜ ᱜᱮᱭᱟ ᱵᱟᱝ ᱥᱮ ᱾
ᱚ ᱚᱱᱟ ᱫᱚ ᱵᱟᱹᱞᱤᱧ ᱢᱮᱱᱪᱚ ᱫᱟᱲᱮᱭᱟᱜ ᱠᱟᱱᱟ᱾ ᱯᱚᱨ ᱟᱞᱮ ᱥᱮᱫ ᱫᱚ ᱯᱩᱨᱟᱹ ᱢᱚᱸᱡᱽ ᱜᱤ ᱵᱩᱡᱩᱜ ᱛᱟᱦᱮᱸᱱᱟ ᱥᱚᱨᱦᱟᱭ ᱨᱮᱫᱚ᱾
ᱦᱳᱭ᱾ ᱵᱟ ᱟᱫᱚ ᱦᱳᱭ ᱥᱮᱨᱮᱧ ᱨᱮᱱᱟᱜ ᱨᱟᱹᱲ ᱴᱟ ᱤᱧ ᱢᱮᱱᱫᱟ ᱢᱟᱱᱮ ᱥᱮᱨᱮᱧ ᱨᱮᱭᱟᱜ ᱡᱟᱦᱟᱸ ᱥᱚᱨᱦᱟᱭ ᱨᱮ ᱚᱱᱛᱮ ᱪᱮᱫ ᱞᱮᱠᱟ ᱠᱚ ᱨᱟᱦᱟᱭᱟ ᱟᱞᱮ ᱥᱮᱫᱟᱜ ᱠᱟ ᱠᱚ ᱨᱟᱦᱟᱭᱟ ᱚᱱᱟ ᱨᱟᱦᱟᱴᱟᱜ ᱠᱟᱹᱴᱤᱡ ᱠᱟᱹᱴᱤᱡ ᱦᱟᱱᱛᱮ ᱱᱟᱛᱮ ᱧᱚᱜ ᱜᱮᱭᱟ ᱵᱟᱝ ᱥᱮ ᱾
ᱦᱳᱭ ᱦᱩᱭ ᱫᱟᱲᱮᱭᱟᱜ-ᱟ᱾
ᱥᱚᱨᱦᱟᱭᱮᱢ ᱥᱮᱨᱮᱧ ᱵᱟᱲᱟ ᱟᱠᱟᱫ ᱜᱮᱭᱟᱢ?
ᱦᱳᱭ ᱥᱮᱨᱮᱧ ᱜᱮ, ᱵᱤᱱᱟᱹ ᱥᱮᱨᱮᱧ ᱛᱮᱫᱚ ᱢᱟᱱᱮ ᱮᱱᱮᱡ ᱨᱮᱫᱚ ᱨᱟᱹᱥᱠᱟᱹ ᱫᱚ ᱵᱟᱝ ᱵᱩᱡᱩᱜ ᱛᱟᱦᱮᱸᱱᱟ᱾
ᱦᱮᱸ ᱦᱮᱸ ᱟᱫᱚ ᱚᱱᱛᱮᱱᱟᱜ ᱡᱟᱦᱟᱸ ᱥᱚᱨᱦᱟᱭ ᱮᱱᱮᱡ ᱥᱮᱨᱮᱧ ᱚᱱᱟ ᱫᱚ ᱟᱯᱱᱟᱨ ᱦᱚᱸ ᱧᱮᱞ ᱦᱩᱭ ᱟᱠᱟᱱᱟ, ᱪᱮᱫ ᱞᱮᱠᱟ ᱢᱟᱱᱮ ᱡᱩᱫᱤ ᱥᱮᱨᱮᱧ ᱛᱟᱞ ᱚᱱᱟ ᱫᱚ ᱚᱱᱛᱮᱱᱟᱜ ᱮᱱᱮᱡ ᱠᱚᱫᱚ ᱱᱚᱝᱠᱟ ᱢᱟᱱᱮ ᱮᱱᱮᱡ ᱛᱟᱞ ᱛᱮᱜᱮ ᱢᱟᱱᱮ ᱥᱮᱨᱮᱧ ᱛᱟᱞ ᱛᱮᱜᱮ ᱮᱱᱮᱡ ᱚᱱᱠᱟ ᱮᱱᱮᱡ ᱦᱮᱸ ᱥᱮ ᱵᱟᱝ ᱾
ᱟ ᱦᱳᱭ ᱾
ᱟᱨ ᱡᱩᱫᱤ ᱵᱟᱢ ᱥᱮᱨᱮᱧᱟ ᱟᱫᱚ ᱛᱟᱞ ᱦᱚᱸ ᱵᱟᱢ ᱧᱟᱢᱟ ᱾
ᱦᱳᱭ ᱾
ᱦᱮᱸ ᱥᱮ ᱵᱟᱝ ᱾ ᱚᱱᱠᱟ ᱧᱮᱞ ᱦᱩᱭ ᱟᱠᱟᱱᱟ ᱟᱯᱱᱟᱨ ᱦᱚᱸ, ᱮᱱᱮᱡ ᱥᱮᱨᱮᱧ ᱫᱚ ᱛᱤᱱᱟᱹᱜ ᱵᱤᱱ ᱠᱩᱥᱤᱭᱟᱜ ᱜᱮᱭᱟ?
ᱟᱪᱪᱷᱟ ᱾
ᱮᱱᱮᱡ ᱥᱮᱨᱮᱧ ᱫᱚ ᱛᱤᱱᱟᱹᱜ ᱵᱤᱱ ᱠᱩᱥᱤᱭᱟᱜ ᱜᱮᱭᱟ?
ᱟᱹᱰᱤ ᱡᱟᱹᱥᱛᱤ ᱜᱮ ᱾
ᱟᱨᱚ ᱚᱱᱠᱟ ᱵᱤᱦᱟᱹ ᱵᱟᱯᱞᱟ ᱠᱚᱨᱮᱜ ᱦᱚᱸᱵᱤᱱ ᱤᱭᱟᱹ ᱥᱮᱨᱮᱧ ᱵᱟᱲᱟ ᱟᱠᱟᱫ ᱜᱮᱭᱟ ᱾
ᱦᱳᱭ ᱵᱟᱯᱞᱟ ᱠᱚᱨᱮ ᱦᱚᱸ ᱯᱩᱨᱟᱹ ᱜᱮ ᱫᱚᱝ ᱠᱚ ᱮᱱᱮᱡ ᱛᱟᱦᱮᱱ ᱜᱮᱭᱟᱞᱮ ᱾
ᱵᱤᱦᱟᱹ ᱵᱟᱯᱞᱟ ᱠᱚᱨᱮ ᱟᱫᱚ ᱦᱚᱸᱜᱼᱚ ᱱᱚᱣᱟ ᱡᱟᱦᱟᱸ ᱦᱮᱜ ᱱᱤᱛᱚᱜ ᱵᱟ᱾ ᱵᱤᱦᱟᱹ ᱵᱟᱯᱞᱟ ᱠᱚ ᱵᱟᱝ ᱦᱩᱭᱩᱜ ᱠᱟᱱᱟ ᱟᱯᱮᱥᱮᱫ?
ᱵᱟᱯᱞᱟ ᱠᱚᱫᱚ ᱱᱤᱛᱚᱜ ᱫᱚ ᱠᱤᱪᱷᱩ ᱫᱤᱱ ᱞᱟᱦᱟ ᱦᱩᱭ ᱵᱟᱲᱟᱭᱱᱟ ᱟᱫᱚ ᱵᱟᱝ ᱦᱩᱭᱩᱜ ᱠᱟᱱᱟ᱾ ᱠᱟᱱᱟ ᱱᱤᱛᱚᱜ ᱫᱚ ᱱᱤᱛᱚᱝ ᱢᱟ ᱮᱱᱮᱫ ᱱᱚᱜᱼᱚᱭ ᱠᱟᱹᱢᱤ ᱫᱤᱱ ᱜᱮ ᱦᱮᱡ ᱮᱱᱟ ᱛᱚ ᱟᱫᱚ ᱚᱱᱟ᱾ ᱛᱮ ᱵᱟᱯᱞᱟ ᱠᱚᱫᱚ ᱢᱩᱪᱟᱹᱫ ᱵᱟᱲᱟᱭᱮᱱᱟ᱾
ᱟᱪᱪᱷᱟ ᱟᱨ ᱢᱤᱫᱴᱮᱡ ᱠᱟᱛᱷᱟ ᱦᱮᱡ ᱠᱟ ᱟᱯᱮ ᱥᱮᱫ ᱢᱟ ᱪᱮᱫ ᱠᱚ ᱞᱟᱹᱭᱟ ᱱᱟᱹᱴᱩᱣᱟᱹ ᱠᱚ ᱵᱟᱯᱞᱟᱨᱮ ᱱᱟᱹᱴᱩᱣᱟᱹ ᱠᱚ᱾ ᱮᱱᱮᱡ ᱜᱮᱭᱟ ᱵᱟᱝ᱾
ᱦᱳᱭ ᱮᱱᱮᱡ ᱟᱠᱚ᱾
ᱦᱳᱭ ᱱᱟᱹᱴᱩᱣ ᱟᱨ ᱰᱚᱢ ᱠᱚ ᱮᱱᱮᱡᱼᱟ᱾
ᱦᱳᱭ᱾
ᱚᱱᱟᱛᱮ ᱟᱹᱞᱤᱧ ᱦᱚᱞᱤᱧ ᱧᱮᱞ ᱠᱟᱫᱟ ᱪᱮᱫ ᱠᱚ ᱞᱟᱹᱭᱟ ᱵᱚᱨᱫᱷᱚᱢᱟᱱ ᱚᱱᱟ ᱥᱟᱭᱤᱰ ᱛᱮ ᱡᱚᱠᱷᱚᱱ ᱪᱟᱞᱟᱣ ᱦᱩᱭ ᱞᱮᱱᱟ᱾ ᱮ ᱵᱟᱯᱞᱟ ᱚᱲᱟᱜ ᱢᱮᱴᱮᱜ ᱠᱟᱛᱮ᱾ ᱜᱤᱫᱽᱨᱟᱹ ᱩᱱ ᱥᱚᱢᱚᱭ ᱧᱮᱞ ᱦᱩᱭ ᱠᱟᱱᱟ ᱟᱨ ᱟᱞᱮ ᱚᱱᱟ ᱠᱚᱨᱮᱢᱟ ᱢᱟᱱᱮ ᱱᱟᱹᱴᱩᱣᱟᱹ ᱫᱚ ᱵᱟᱝᱠᱚ ᱮᱱᱮᱡᱼᱟ᱾ ᱟᱨ ᱚᱱᱮ ᱫᱚᱝ ᱦᱚᱸ ᱵᱟᱝᱠᱚ ᱮᱱᱮᱡᱼᱟ ᱟᱨᱠᱤ ᱟᱫᱚ ᱩᱱ ᱥᱠᱷᱚᱡ ᱞᱤᱧ ᱧᱮᱞ ᱠᱮᱫᱟ ᱚᱱᱛᱮᱱᱟᱜ ᱫᱚ᱾ ᱠᱤᱪᱷᱩ ᱯᱷᱟᱨᱟᱠ ᱢᱮᱱᱟᱜᱼᱟ ᱱᱚᱛᱮᱱᱟᱜ ᱪᱮᱫ ᱞᱮᱠᱟ ᱚᱱᱛᱮᱱᱟᱜ ᱪᱮᱫ ᱞᱮᱠᱟ ᱦᱮᱸ ᱥᱮ ᱵᱟᱝ? ᱮᱞᱟᱠᱟᱨᱤ ᱫᱤᱠ ᱫᱤᱭᱮ ᱟᱨᱠᱤ ᱠᱟᱹᱴᱤᱡ ᱯᱷᱟᱨᱟᱠ ᱫᱚ ᱢᱮᱱᱟᱜᱼᱟ᱾
ᱦᱳᱭ᱾
ᱦᱮᱸᱥᱮ ᱵᱟᱝ᱾
ᱦᱩᱸ
ᱦᱮᱸ
ᱟᱵᱤᱱ ᱫᱚ ᱛᱚᱦᱞᱮ ᱚᱠᱟ ᱴᱚᱴᱷᱟ ᱥᱮᱫ ᱨᱮᱱ ᱠᱟᱱᱟ ᱵᱤᱱ?
ᱟᱹᱞᱤᱧ ᱫᱚ ᱵᱮᱝᱜᱚᱞ ᱯᱚᱱᱚᱛ ᱵᱟᱸᱠᱩᱲᱟ ᱰᱤᱥᱴᱤᱠ᱾
ᱚ ᱟᱪᱪᱷᱟ᱾
ᱛᱮᱡ ᱛᱮ᱾ ᱟᱫᱚ ᱚᱱᱟ ᱠᱚᱨᱮ ᱧᱮᱞ ᱵᱟᱲᱟ ᱦᱩᱭ ᱠᱟᱱᱟ ᱚᱱᱠᱟ ᱠᱚ ᱮᱱᱮᱡ ᱥᱮᱨᱮᱧ ᱢᱮᱱᱟᱜ ᱟᱠᱟᱜᱼᱟ ᱟᱨᱠᱤ ᱦᱮᱸᱥᱮ᱾
ᱦᱳᱭ ᱢᱟᱱᱮ ᱵᱟᱯᱞᱟ ᱨᱮᱦᱚᱸ ᱯᱩᱨᱟ ᱢᱚᱸᱡᱽᱜᱮ ᱫᱚ᱾
ᱦᱳᱭ ᱟᱪᱷᱟ ᱱᱚᱣᱟ ᱨᱮ ᱱᱚᱜᱚᱭ ᱡᱮ ᱛᱤᱱᱟᱹᱜ ᱫᱤᱱ ᱵᱤᱱ ᱠᱟᱹᱢᱤᱭᱮᱫᱼᱟ ᱱᱚᱣᱟ ᱯᱞᱟᱴᱯᱷᱨᱚᱢ ᱨᱮ?
ᱱᱚᱶᱟ ᱨᱮᱫᱚ ᱱᱚᱜᱚᱭ ᱜᱤ ᱮᱦᱚᱵ ᱦᱩᱭᱩ ᱟᱠᱟᱱᱟ᱾
ᱮᱦᱚᱵ ᱦᱩᱭ ᱟᱠᱟᱱᱟ ᱵᱟᱝ ᱟᱫᱚ ᱱᱚᱣᱟᱨᱮ ᱠᱟᱹᱢᱤ ᱠᱟᱛᱮᱫ ᱪᱮᱫ ᱞᱮᱠᱟ ᱵᱤᱱ ᱟᱹᱭᱠᱟᱹᱣ ᱦᱩᱭᱩᱜ ᱠᱟᱱᱟ?
ᱱᱚᱣᱟ ᱨᱮ ᱠᱟᱹᱢᱤ ᱠᱟᱛᱮᱫ ᱫᱚ ᱟᱹᱰᱤ ᱢᱚᱡᱽᱜᱤ᱾
ᱦᱳᱭ᱾ ᱟᱨᱚ ᱢᱟᱱᱮ ᱦᱚᱜᱼᱚᱭ ᱱᱚᱝᱠᱟ ᱡᱮ ᱱᱚᱜ ᱱᱚᱝᱠᱟ ᱟᱵᱚ ᱵᱚᱱ ᱠᱟᱹᱢᱤᱭᱮᱫᱟ ᱚᱱᱟ᱾ ᱢᱤᱫᱴᱮᱱ ᱜᱚᱨᱚᱵᱽ ᱨᱮᱱᱟᱜ ᱠᱟᱱᱟ ᱦᱮᱸ ᱥᱮ ᱵᱟᱝ᱾
ᱦᱳᱭ ᱚᱱᱟ ᱠᱟᱛᱷᱟᱜ ᱜᱮ᱾ ᱢᱟᱱᱮ ᱠᱤᱪᱷᱩ ᱟᱵᱚ ᱦᱚᱸ ᱮ ᱢᱟᱱᱮ ᱪᱮᱫ? ᱛᱷᱚᱲᱟᱜᱟᱱ ᱦᱚᱸ ᱱᱚᱞᱮᱡ ᱦᱚᱸ ᱦᱤᱡᱩᱜ ᱠᱟᱱᱟ᱾
ᱦᱳᱭ ᱾ ᱡᱮᱭᱥᱮ ᱠᱤ ᱟᱵᱚ ᱱᱤᱛᱚᱜ ᱵᱚᱱ ᱧᱮᱞ ᱞᱮᱠᱷᱟᱱ ᱰᱤᱡᱤᱴᱟᱞᱤ ᱯᱞᱟᱴᱯᱷᱨᱚᱢ ᱛᱮ ᱟᱹᱰᱤ ᱜᱮᱛᱟᱝ ᱞᱟᱦᱟ ᱟᱠᱟᱱᱟ ᱮᱴᱟᱜ ᱮᱴ᱾ ᱮᱴᱟᱜ ᱤᱭᱟᱹ ᱠᱚᱫᱚ ᱞᱮᱝᱜᱩᱭᱡᱽ ᱠᱚᱫᱚ ᱦᱮᱸᱥᱮ ᱵᱟᱝ ᱴᱷᱤᱠ ᱚᱱᱠᱟᱜ ᱜᱮ ᱟᱵᱚᱣᱟᱜ ᱦᱚᱸ ᱱᱤᱛ᱾ ᱛᱳ ᱦᱚᱜᱼᱚ ᱱᱚᱣᱟ ᱠᱚᱵᱚᱱ ᱠᱟᱹᱢᱤ ᱠᱟᱱᱟ ᱛᱟᱭᱚᱢ ᱫᱟᱨᱟᱢ ᱨᱮᱱ ᱡᱟᱦᱟᱸᱭ ᱯᱚᱯᱚᱝᱲᱟ ᱠᱚ ᱩᱱᱠᱩ᱾ ᱩᱱᱠᱩ ᱦᱚᱸᱜ ᱱᱚᱣᱟᱴᱟᱜ ᱯᱚᱨᱤᱥᱮᱵᱟ ᱠᱚ ᱢᱟᱱᱮ ᱤᱭᱟᱹᱠᱚ ᱧᱟᱢᱟ ᱦᱮᱸ ᱥᱮ ᱵᱟᱝ?
ᱦᱳᱭ᱾
ᱟᱪᱪᱷᱟ ᱵᱮᱥ
ᱛᱚᱵᱮ ᱚᱞᱪᱤᱠᱤ ᱠᱚ ᱫᱚ ᱵᱟᱲᱟᱭ ᱜᱮᱭᱟ ᱵᱤᱱ?
ᱦᱮᱸ ᱟᱹᱞᱤᱧ ᱫᱚ ᱚᱱᱟ ᱛᱮᱜᱮᱞᱤᱧ ᱯᱟᱲᱦᱟᱣ ᱠᱟᱱᱟ ᱢᱟᱥᱴᱟᱨ᱾ ᱫᱷᱟᱹᱵᱤᱡ ᱟᱨᱠᱤ ᱯᱟᱲᱦᱟᱣ ᱠᱟᱱᱟᱞᱤᱧ ᱟᱹᱵᱤᱱ ᱵᱤᱱ ᱵᱟᱲᱟᱭ ᱜᱮᱭᱟ ᱥᱮ?
ᱟᱪᱪᱷᱟ ᱟᱪᱪᱷᱟ ᱦᱳ ᱵᱟᱲᱟᱭ ᱜᱤ ᱾
ᱦᱮᱸ, ᱚ ᱟᱪᱪᱷᱟ ᱢᱟᱱᱮ ᱯᱩᱨᱳ ᱠᱚᱞᱮᱡᱽ ᱠᱚᱨᱮ ᱜᱮᱵᱤᱱ ᱯᱟᱲᱦᱟᱣ ᱟᱠᱟᱱᱟ ᱯᱟᱲᱦᱟᱣ ᱟᱠᱟᱱᱟ ᱵᱮᱱ ᱥᱮ ᱮ ᱤᱭᱩᱱᱤᱵᱷᱟᱨᱥᱤᱴᱤ ᱠᱚᱨᱮ?
ᱩᱸᱜ- ᱦᱳᱭ ᱱᱚᱝ
ᱮᱠᱟᱰᱮᱢᱤᱠ ᱞᱮᱠᱟᱛᱮ ᱥᱮ? ᱦᱳᱭ ᱢᱟᱱᱮ ᱮᱠᱟᱰᱮᱢᱤ ᱠᱚᱞᱮᱡᱽ ᱜᱮᱡᱩ ᱤᱭᱟ ᱤᱥᱠᱩᱞ ᱠᱚᱨᱮᱵᱟ?
ᱦᱳᱭ ᱾
ᱟᱪᱪᱷᱟ ᱟ ᱾ ᱟᱹᱞᱤᱧ ᱦᱚᱸ ᱚᱱᱟ ᱚᱱᱟ ᱛᱮᱜᱮ ᱜᱮᱡᱩᱭᱮᱥᱮᱱ ᱞᱤᱧ ᱠᱚᱨᱟᱣ ᱟᱠᱟᱫᱟ ᱢᱟᱥᱴᱟᱨ ᱞᱤᱧ ᱠᱚᱨᱟᱣ ᱟᱠᱟᱫᱟ ᱟᱨ ᱵᱚᱨᱛᱚᱢᱟᱱ ᱨᱮᱫᱚ ᱢᱟᱱᱮ ᱡᱟᱦᱟᱸ ᱠᱚ ᱞᱟᱹᱭᱟ ᱥᱟᱱᱛᱟᱞᱤ ᱰᱮᱱᱥ ᱮᱱ ᱢᱤᱭᱩᱡᱤᱠ ᱚᱱᱟᱛᱮ ᱰᱤᱯᱞᱳᱢᱟᱞᱤᱧ ᱠᱚᱨᱟᱣᱫᱟ ᱾
ᱟᱭᱥᱟ ᱾
ᱟᱫᱚ ᱚᱠᱛᱚ ᱠᱚᱦᱚᱸ ᱢᱟ ᱤᱭᱟᱹ ᱤᱫᱤᱜ ᱠᱟᱱᱟ ᱥᱮ ᱟᱫᱚ ᱠᱟᱛᱷᱟ ᱠᱚᱫᱚ ᱱᱚᱝᱠᱟ ᱜᱮᱞᱟᱝ
ᱱᱤᱭᱟᱹ ᱜᱷᱟᱹᱲᱤᱡ ᱫᱚ ᱱᱚᱝᱠᱟ ᱜᱮ ᱦᱮᱸ ᱥᱮ ᱵᱟᱝ ᱚᱠᱛᱚ ᱠᱚᱦᱚᱸ ᱦᱮ ᱜᱮ ᱟᱨᱚ ᱟᱥᱚᱜ ᱛᱟᱭᱚᱢ ᱫᱟᱨᱟᱢ ᱟᱨᱚ ᱱᱚᱝᱠᱟ ᱜᱮ ᱧᱟᱯᱟᱢ ᱦᱩᱭᱩᱜᱼᱟ ᱾
ᱦᱳᱭ ᱧᱟᱯᱟᱢ ᱦᱩᱭᱩᱜᱼᱟ ᱾
ᱦᱳᱭ ᱾ ᱴᱷᱤᱠ ᱜᱮᱭᱟ ᱛᱟᱦᱚᱞᱮ ᱵᱮᱥᱮ ᱾
ᱟ ᱴᱷᱤᱠ ᱜᱮᱭᱟ ᱾